ᱦᱮᱞᱳ
ᱦᱮᱸ ᱪᱮ ᱠᱚᱵᱮᱱ ᱪᱤᱠᱟᱹᱭᱮᱫᱟ?
ᱦᱮᱸ ᱜᱚᱝᱠᱮ ᱚᱲᱟᱜ ᱠᱚᱨᱮ ᱜᱮ᱾
ᱚᱸᱻᱱᱤᱛ ᱜᱟᱲᱤ ᱵᱮᱥ ᱵᱟᱲᱟᱭ ᱜᱮᱻ᱾
ᱦᱮᱸᱻ ᱮᱠᱟᱞᱜᱮ ᱵᱮᱹᱥ ᱜᱮ᱾
ᱚᱸᱻ᱾ ᱟᱠᱟᱨᱮ ᱴᱨᱮᱹᱱ ᱠᱚᱨᱮ ᱢᱮᱱᱟᱜ ᱵᱤᱱᱟ ᱥᱮ ᱪᱮᱫ ᱟᱣᱟᱡᱽ ᱦᱤᱡᱩᱜ ᱠᱟᱱᱟ?
ᱦᱮᱸ ᱵᱟᱝ ᱟᱸᱡᱚᱢᱚᱜ ᱠᱟᱱ ᱛᱟᱵᱤᱱᱟ ᱜᱚᱝᱠᱮ ᱪᱮᱫ ᱵᱤᱱ ᱞᱟᱹᱭ ᱮᱫᱟ?
ᱨᱮᱹ ᱟᱠᱷᱟᱨᱮ ᱢᱮᱱᱟᱜ ᱵᱮᱱᱟ ᱴᱷᱤᱠ ᱴᱷᱟᱠ ᱢᱟᱱᱮᱼᱼ ᱟᱣᱩᱴ ᱥᱮᱫ ᱨᱮᱱᱟᱜ ᱟᱣᱟᱡᱽᱴᱟᱜ ᱵᱮᱥᱤ ᱦᱤᱡᱩᱜ ᱠᱟᱱᱟ᱾
ᱟᱪᱪᱷᱟ ᱟᱪᱪᱷᱟ ᱟᱪᱪᱷᱟ, ᱱᱤᱛᱚᱜ ᱵᱤᱱ ᱟᱸᱡᱚᱢ ᱫᱟ ᱜᱚᱝᱠᱮ?
ᱦᱮᱸᱻᱱᱤᱛᱚᱜ ᱫᱚ ᱠᱚᱢ ᱠᱚᱢ ᱟᱸᱡᱚᱢ ᱦᱤᱡᱩᱜ ᱠᱟᱱᱟ ᱟᱣᱩᱴᱥᱳᱨ ᱨᱮᱱᱟᱜ ᱟᱨᱠᱤ᱾
ᱟᱪᱪᱷᱟ ᱟᱪᱪᱷᱟ ᱟᱪᱪᱷᱟ᱾ ᱟᱨ ᱛᱟᱦᱚᱞᱮ ᱞᱟᱹᱭ ᱫᱟᱞᱤᱧ ᱱᱟᱯᱟᱭ ᱜᱮᱭᱟᱵᱤᱱ ᱵᱟᱝ?
ᱦᱮᱸᱻ ᱢᱳᱴᱟᱢᱩᱴᱤ ᱮᱠᱷᱚᱱ ᱠᱱᱳ ᱨᱚᱠᱚᱢ ᱟᱨᱠᱤ ᱵᱩᱡ ᱫᱟᱵᱤᱱ ᱛᱚ᱾ ᱦᱚᱸᱜ-ᱚᱭ ᱵᱚᱨᱥᱟ ᱫᱤᱱ ᱛᱚ ᱦᱳᱭ ᱪᱤᱠᱟᱹᱛᱮᱞᱤᱧ ᱞᱟᱹᱭᱟ ᱡᱮ ᱱᱟᱯᱟᱭ ᱢᱮᱱᱟᱜ ᱞᱤᱧᱟ᱾ ᱠᱟᱨᱚᱱ ᱠᱷᱩᱵ ᱠᱟ-ᱠᱟᱹᱢᱤ ᱪᱟᱯ ᱨᱮ ᱢᱮᱱᱟᱜ ᱞᱤᱧᱟᱹ ᱟᱨᱠᱤ ᱱᱤᱛ ᱜᱷᱟᱹᱲᱤᱡ ᱫᱚ᱾ ᱢᱟᱱᱮ ᱯᱩᱨᱟᱹᱣ ᱥᱚᱨᱟ-ᱥᱚᱨᱤ ᱵᱟᱹᱞᱤᱧ ᱢᱮᱱ ᱫᱟᱲᱮᱭᱟᱵᱤᱱ ᱠᱟᱱᱟ, ᱡᱮ ᱯᱩᱨᱟᱹ ᱱᱟᱯᱟᱭᱟ ᱟᱨᱠᱤ᱾ ᱟᱹᱵᱤᱱ ᱜᱮ ᱢᱟ ᱮᱱᱠᱷᱟᱱ ᱪᱮᱠᱟ ᱢᱮᱱᱟᱜ ᱵᱤᱱᱟ?
ᱟᱹᱞᱤᱧ ᱦᱚᱸᱻ ᱱᱟᱯᱟᱭ ᱜᱮ ᱦᱮᱸᱱᱟᱜ ᱞᱤᱧᱟ ᱜᱚᱢᱠᱮ᱾ ᱦᱮᱸᱥᱮ ᱟᱫᱚ ᱵᱟᱠᱚ ᱞᱟᱹᱭᱟ ᱡᱮ ᱪᱟᱥᱼᱼ ᱪᱟᱥ ᱫᱤᱱ ᱟᱹᱰᱤ ᱨᱟᱹᱥᱠᱟᱹ ᱨᱮᱱᱟᱜ ᱫᱤᱱ ᱠᱟᱱ ᱛᱟᱵᱚᱱᱟ ᱠᱚᱥᱴᱚᱜ ᱠᱟᱱᱟ ᱵᱚᱱ ᱢᱮᱱᱠᱷᱟᱱ ᱨᱟᱹᱥᱠᱟᱹ ᱛᱮᱵᱚᱱ ᱨᱟᱹᱥᱠᱟᱹ ᱵᱚᱱ ᱵᱩᱡ-ᱟ ᱦᱮᱸᱥᱮ, ᱠᱟᱨᱚᱱ ᱪᱮᱫᱟᱜ ᱥᱮ ᱪᱮᱫᱟᱜ ᱵᱟᱝᱢᱟ ᱱᱚᱣᱟ ᱱᱚᱣᱟ ᱫᱚ ᱟᱵᱚ ᱫᱚ ᱵᱚᱪᱷᱚᱨ ᱫᱤᱱ ᱨᱮᱱᱟᱜ ᱪᱟᱥ ᱠᱟᱱ ᱛᱟᱵᱚᱱᱟ ᱡᱟᱦᱟᱸᱛᱮ ᱟᱵᱚ ᱵᱚᱱ ᱥᱟᱨᱟ ᱥᱟᱨᱟ ᱵᱚᱪᱷᱚᱨ ᱵᱚᱱ ᱡᱚᱢ ᱥᱮ ᱫᱩᱲᱩᱵ ᱠᱟ ᱠᱟᱛᱮᱫ᱾ ᱛᱚ ᱱᱤᱛᱚᱜ ᱫᱚ ᱡᱟᱦᱟᱸ ᱵᱚᱱ ᱠᱷᱟᱱ ᱠᱷᱟᱴᱟᱜ-ᱟ ᱥᱮᱵᱚᱱ ᱠᱟᱢᱤᱭᱟ ᱚᱱᱟ ᱫᱚ ᱮᱠᱟᱞ ᱨᱟᱹᱥᱠᱟᱹ ᱨᱮᱱᱟᱜ ᱠᱟᱛᱷᱟ ᱜᱮ, ᱨᱟᱹᱠᱟᱹ ᱢᱚᱱᱮ ᱠᱟᱛᱮᱜ ᱵᱚᱱ ᱠᱷᱟᱴᱟᱜ-ᱟ ᱟᱫᱚ ᱪᱮᱫ ᱵᱚᱱ ᱪᱤᱠᱟᱹ ᱫᱟᱲᱮᱭᱟᱜᱼᱟ ᱠᱚᱥᱴᱚ ᱢᱟ ᱦᱩᱭᱩᱜ ᱜᱮᱭᱟ ᱵᱟᱵᱚᱱ ᱠᱚᱥᱴᱚ ᱞᱮᱱᱠᱷᱟᱱ ᱢᱟ ᱦᱩᱭ ᱦᱚᱸ ᱵᱟᱝ ᱦᱩᱭᱩᱜᱼᱟ ᱾ ᱦᱮᱸ ᱵᱟᱝ? ᱚᱱᱚᱝᱠᱟ ᱟᱨᱠᱤ᱾ ᱛᱟᱦᱚᱞᱮ ᱜᱚᱝᱠᱮ ᱟᱯᱮ ᱫᱤᱥᱚᱢ ᱫᱚ ᱪᱮᱫᱮᱠᱟ?
ᱫᱤᱥ ᱫᱤᱥᱚᱢ ᱫᱚ ᱪᱮᱫ ᱞᱮᱠᱟ ᱵᱚᱞᱛᱮ ᱪᱮᱫ ᱤᱧᱧ ᱞᱟᱹᱭᱟ ᱵᱤᱨᱫᱷᱟᱨᱮ ᱟ ᱟᱹᱛᱳ ᱫᱤᱥᱚᱢ ᱛᱟᱞᱮ ᱛᱚ
ᱦᱮᱸ ᱢᱟᱱᱮ ᱵᱤᱨ ᱫᱤᱥᱚᱢ ᱠᱟᱱᱟ ᱯᱮ?
ᱦᱩᱸ ᱵᱤᱨ ᱫᱤᱥᱚᱢ ᱠᱟᱱᱟᱞᱮ ᱢᱮᱫᱽᱱᱤᱯᱩᱨ ᱛᱚᱻ ᱦᱟᱹᱛᱤ ᱠᱚ ᱠᱟᱹᱴᱤᱡ ᱜᱷᱚᱱᱚ ᱜᱷᱚᱱᱚ ᱠᱚ ᱦᱤᱡᱼᱼᱼ ᱦᱤᱡᱩᱜ-ᱟ ᱟᱨᱠᱤ, ᱯᱨᱚᱵᱞᱮᱢ ᱫᱚ ᱱᱤᱭᱟᱹ᱾ ᱟᱨᱠᱤ ᱟᱹᱭᱩᱵ ᱞᱮ ᱠᱷᱟᱱ ᱫᱚ ᱟᱫᱚ ᱮᱢᱱᱤ ᱯᱷᱟᱸᱠᱟ ᱠᱚᱨᱜ ᱡᱮᱹ ᱟᱰᱟ ᱢᱟᱨᱟᱣ ᱠᱤᱢᱵᱟ ᱫᱚᱻᱫᱚᱠᱟᱱ ᱥᱮᱫ ᱪᱟᱞᱟᱣ ᱠᱟᱛᱮᱫ ᱢᱤᱫᱴᱟᱝ ᱪᱟ ᱠᱤ ᱵᱤᱥᱠᱩᱴ ᱠᱤ ᱮᱢᱱᱤ ᱡᱟᱦᱟᱸ ᱟᱹᱭᱩᱵ ᱵᱮᱲᱟ ᱨᱮᱱᱟᱜ ᱠᱷᱟᱵᱟᱨ ᱠᱚ ᱟᱨᱠᱤ ᱛᱚᱯᱟᱱ ᱨᱮᱱᱟᱜ ᱮᱢᱱᱤ ᱥᱟᱵ ᱫᱟᱲᱮᱭᱟᱵᱤᱱ ᱡᱮ ᱮᱢᱱᱤ ᱜᱷᱩᱜᱽᱱᱤ ᱠᱚ, ᱯᱷᱩᱪᱠᱟᱹ ᱠᱚ ᱡᱟᱦᱟᱱᱟᱜ ᱜᱮ᱾ ᱡᱮ ᱡᱚᱢ ᱨᱮᱱᱟᱜ ᱢᱤᱫᱴᱮᱱ ᱵᱤᱱ ᱟᱥ-ᱟᱭᱟ ᱡᱮ ᱠᱟᱹᱢᱤ ᱞᱟᱸᱜᱟ ᱠᱟᱛᱮᱫ ᱞᱤᱧ ᱪᱟᱞᱟᱜ-ᱟ ᱡᱮ ᱠᱟᱹᱴᱤᱡ ᱞᱤᱧ ᱡᱚᱢ ᱟᱹᱜᱩᱭᱟ ᱡᱮ ᱢᱚᱱᱮ ᱡᱤᱣᱤ ᱠᱟᱹᱴᱤᱡ ᱨᱟᱹᱥᱠᱟᱹᱭᱟᱞᱤᱧ, ᱚᱱᱟ ᱠᱚᱫᱚ ᱢᱟᱱᱮ ᱵᱟᱹᱵᱤᱱ ᱪᱟᱞᱟᱣ ᱫᱟᱲᱮᱭᱟᱜ-ᱟᱨᱠᱤ ᱵᱤᱨ ᱯᱟᱨᱚᱢ ᱦᱩᱭᱩᱜ-ᱟ ᱥᱮ᱾ ᱮᱯᱚᱨᱮ ᱵᱟᱡᱟᱨ ᱨᱮ ᱪᱟᱞᱟᱣ ᱠᱚᱨᱛᱮ ᱜᱮᱞᱮ ᱵᱤᱨᱼ ᱯᱟᱨᱚᱢ ᱜᱮ ᱦᱩᱭᱩᱜ-ᱟ ᱟᱹᱭᱩᱵ ᱵᱮᱲᱟ᱾
ᱟᱪᱪᱷᱟ ᱟᱪᱪᱷᱟ᱾
ᱟᱨ ᱦᱟᱹᱛᱤ ᱫᱚᱢᱟ ᱥᱟᱨᱟᱫᱤᱱ, ᱨᱟᱥᱛᱟ ᱨᱮᱠᱚ ᱟᱱᱟᱜᱚᱱᱟᱭᱟ ᱦᱟᱱᱟ ᱫᱷᱟᱨᱮ ᱱᱤᱭᱟᱹ ᱫᱷᱟᱨᱮ ᱪᱤᱠᱟᱹᱛᱮᱵᱤᱱ ᱯᱟᱨᱚᱢᱚᱜᱼᱟ ᱞᱟᱹᱭ ᱵᱤᱱ
ᱛᱟᱦᱚᱞᱮ ᱜᱚᱝᱠᱮ ᱟᱹᱰᱤ ᱟᱹᱰᱤ ᱵᱚᱛᱚᱨᱟᱱ ᱫᱤᱱ ᱛᱟᱦᱚᱞᱮ ᱟᱹᱰᱤ ᱫᱚ ᱟᱯᱮ ᱥᱮᱫ ᱫᱚ ᱦᱮᱸ
ᱦᱮᱸ, ᱵᱚᱛᱚᱨᱟᱱ ᱢᱟᱱᱮ ᱟᱨ ᱟᱞᱚᱵᱤᱱ ᱞᱟᱹᱭᱟ ᱥᱤᱧ ᱦᱚᱸᱥᱤᱧ ᱠᱚ ᱛᱩᱫᱚᱜᱼᱟ᱾
ᱛᱟᱦᱚᱞᱮ ᱜᱚᱢᱠᱮ ᱟᱯᱮ ᱢᱟ ᱛᱟᱦᱞᱮ ᱩᱱᱠᱩ ᱧᱮᱞ ᱧᱮᱞ ᱛᱮᱯᱮ ᱮᱠᱫᱚᱢ ᱯᱮ ᱢᱟᱱᱮ ᱯᱮ ᱵᱚᱥ ᱪᱟᱵᱟ ᱟᱠᱟᱜ ᱠᱚᱣᱟ ᱥᱮ ᱪᱮᱜ ᱞᱮᱠᱟ?
ᱦᱮᱸ ᱩᱱᱠᱩ ᱫᱚ ᱵᱚᱥ ᱪᱟᱵᱟ ᱞᱮᱠᱟᱜ ᱜᱮ᱾ ᱟᱫᱚ ᱟᱹᱭᱩᱵ ᱵᱮᱲᱟ ᱫᱚ ᱮᱠᱞᱟᱫᱩᱠᱞᱟ ᱫᱚ ᱚᱠᱟᱛᱮ ᱦᱚᱸ ᱪᱟᱞᱟᱣ ᱵᱟᱝ ᱜᱟᱱᱚᱜ-ᱟ ᱢᱟᱱᱮ ᱵᱟᱨ ᱛᱷᱮᱠᱮ ᱯᱮ ᱛᱷᱮᱠᱮ ᱯᱩᱱ ᱦᱚᱲ ᱟᱨᱠᱤ ᱛᱚ ᱯᱩᱱ ᱦᱚᱲ ᱛᱟᱦᱮᱸ ᱞᱮᱱ ᱠᱷᱟᱱ ᱵᱚᱲᱚ ᱢᱤᱜᱴᱟᱝ ᱞᱟᱹᱭᱤᱴ ᱥᱟᱵ ᱦᱩᱭᱱᱟ᱾
ᱦᱮᱸ,
ᱛᱟᱦᱚᱞᱮ ᱚᱱᱟ ᱞᱟᱹᱭᱤᱴ ᱛᱷᱨᱩ ᱛᱮᱜᱮ ᱯᱟᱨᱚᱢ ᱦᱩᱭᱩᱜ-ᱟ ᱵᱤᱨ ᱠᱚ ᱚᱥᱩᱵᱤᱫᱟ ᱨᱮ ᱡᱚᱠᱷᱚᱱ ᱛᱤ ᱨᱮ ᱦᱚᱳᱭᱛᱚ ᱠᱳᱱᱳ ᱵᱚᱲᱚ ᱥᱚᱲᱚ ᱢᱤᱜᱴᱟᱝ ᱦᱚᱴᱟᱛ ᱜᱮ ᱥᱟᱵ ᱵᱤᱱ ᱢᱤᱜᱴᱮᱱ ᱰᱟᱠᱛᱟᱨ ᱡᱚᱨᱩᱨᱤ ᱜᱮᱭᱟ ᱟᱛᱳ ᱨᱮᱱ᱾ ᱥᱮ ᱪᱮᱜ ᱨᱩᱣᱟᱹ ᱦᱟᱹᱥᱩ ᱠᱚᱫᱚ ᱢᱮᱱᱟᱜ ᱜᱮᱭᱟ ᱴᱷᱟᱱᱰᱟ ᱞᱟᱜᱟᱣ ᱠᱚᱣᱟ ᱠᱳᱱᱳ ᱦᱚᱲ ᱡᱩᱫᱤ ᱚᱥᱩᱥᱛᱷᱚᱜ-ᱟ ᱢᱟᱱᱮ ᱰᱟᱠᱛᱟᱨ ᱦᱮᱡ ᱟᱨᱠᱤ ᱵᱤᱨ ᱯᱟᱨᱚᱢ ᱫᱚ ᱥᱚᱢᱚᱥᱟ ᱜᱮᱭᱟ᱾
ᱛᱟᱦᱚᱞᱮ ᱜᱚᱝᱠᱮ ᱚᱱᱟ ᱢᱟ ᱟᱹᱰᱤ ᱜᱮ ᱮᱴᱠᱮᱴᱚᱬᱮ ᱦᱮᱱᱟᱜ ᱫᱚ ᱛᱟᱦᱚᱞᱮ
ᱦᱮᱸ ᱮᱸᱴᱠᱮᱴᱚᱬᱮ ᱯᱚᱪᱩᱨ ᱮᱸᱴᱠᱮᱴᱚᱬᱮ᱾
ᱦᱚ
ᱟᱫᱚᱵᱤᱱ ᱪᱤᱠᱟᱹᱭᱟ ᱟᱫᱚ ᱚᱱᱠᱟ ᱠᱟᱛᱮᱫ ᱜᱮ ᱦᱟᱨᱟ ᱵᱩᱨᱩ ᱦᱩᱭᱩᱜ ᱠᱟᱱᱟ᱾
ᱦᱮᱸ ᱦᱮᱸ᱾ ᱟᱫᱚ ᱚᱱᱠᱟ ᱛᱟᱦᱚᱞᱮ ᱜᱚᱝᱠᱮ ᱥᱚᱨᱠᱟᱨ ᱯᱟᱦᱟᱴᱟ ᱠᱷᱚᱱᱟᱜ ᱡᱮ ᱩᱱᱠᱩ ᱠᱚ ᱥᱟᱦᱟ ᱞᱟᱹᱜᱤᱫ ᱛᱮ ᱥᱮ ᱩᱱᱠᱩ ᱠᱚ ᱢᱤᱫ ᱫᱷᱟᱨᱮ ᱞᱟᱹᱜᱤᱫ ᱛᱮ ᱚᱱᱠᱟᱱᱟᱜ ᱵᱮᱵᱚᱥᱛᱷᱟ ᱠᱚ ᱵᱟᱝ ᱦᱩᱭ ᱠᱟᱱᱟ?
ᱦᱚ ᱠᱚᱨᱟᱣ ᱞᱟᱜ-ᱟ ᱠᱚ ᱟᱫᱚ ᱪᱮᱜ ᱪᱚᱠᱚ ᱪᱤᱠᱟᱹ ᱠᱮᱫᱟ ᱟᱫᱚ ᱜᱩᱨᱩᱛᱛᱚ ᱮᱢ ᱵᱟᱝ ᱦᱩᱭ ᱠᱟᱱᱟ ᱚᱱᱟ ᱠᱚᱨᱮᱱᱟᱜ ᱫᱚ᱾ ᱟᱫᱚ ᱩᱱᱠᱩᱱᱟᱜ ᱵᱮᱯᱟᱨ ᱨᱮᱫᱚ ᱪᱤᱠᱟᱹ ᱛᱮᱵᱤᱱ ᱵᱚᱞᱚᱱᱟ ᱢᱟᱥᱮ ᱞᱟᱹᱭ ᱵᱤᱱ? ᱟᱨ ᱱᱮᱛᱟᱨᱟᱜ ᱫᱤᱱ ᱠᱟᱞ ᱫᱚᱵᱤᱱ ᱵᱩᱡᱽ ᱫᱟᱲᱮᱭᱟᱜ ᱠᱟᱱᱟ ᱛᱚ
ᱚᱱᱟ ᱢᱟ ᱦᱮᱸ ᱜᱮ ᱠᱟᱛᱷᱟ ᱠᱟᱱᱟ
ᱟᱫᱚ ᱵᱮᱠᱟᱨ ᱡᱷᱩᱴ ᱡᱷᱟᱢᱮᱞᱟ ᱨᱮ ᱟᱫᱚ ᱡᱮᱦᱮᱛᱩ, ᱡᱮᱦᱮᱛᱩ ᱪᱟᱞᱟᱼᱟ ᱢᱟᱱᱮᱢ ᱛᱟᱦᱮᱸᱱ ᱦᱩᱭᱩᱜ-ᱟ ᱢᱟᱱᱮ ᱥᱟᱱᱛᱤᱯᱩᱨᱱᱚ ᱵᱷᱟᱵᱽ ᱛᱮᱜᱮ ᱛᱟᱦᱮᱸᱱ ᱦᱩᱭᱩᱜ-ᱟ᱾ ᱩᱱᱟᱹᱜ ᱠᱟᱹᱭᱡᱟᱹ ᱠᱷᱟᱹᱯᱟᱹᱨᱤ ᱠᱟᱛᱮᱜ ᱫᱚ ᱵᱟᱝ ᱛᱟᱦᱮᱸ ᱜᱮ ᱵᱷᱟᱹᱜᱮᱭᱟ᱾
ᱦᱮᱸ ᱚᱱᱟᱢᱟ ᱦᱳᱭ ᱚᱱᱟ ᱢᱟ ᱢᱤᱜᱴᱟᱝ ᱵᱷᱟᱜᱮ ᱢᱟᱹᱱᱢᱤᱭᱟᱜ ᱩᱯᱨᱩᱢ ᱫᱚ ᱵᱟᱝ ᱦᱩᱭᱩᱜ-ᱟ ᱠᱟᱹᱡᱟᱹ ᱠᱚ᱾
ᱦᱩᱸ ᱦᱩᱸ
ᱟᱫᱚ ᱟᱹᱞᱤᱧ ᱞᱤᱧ ᱞᱟᱹᱭ ᱫᱟ ᱱᱚᱝᱠᱟ ᱦᱚᱭᱛᱳ ᱡᱮ ᱥᱚᱨᱠᱟᱨ ᱯᱟᱦᱟᱴᱟ ᱠᱷᱚᱱᱟᱜ ᱱᱚᱝᱠᱟ ᱢᱤᱜᱴᱟᱝ ᱥᱩᱵᱤᱫᱷᱟ ᱛᱟᱦᱮᱸ ᱞᱮᱱᱠᱷᱟᱱ ᱡᱮ ᱡᱮᱦᱮᱛᱩ ᱟᱯᱮ ᱫᱚ ᱚᱱᱟ ᱟᱹᱛᱩ ᱨᱮᱱ ᱠᱟᱱᱟ ᱯᱮ ᱪᱟᱞᱮ ᱟᱯᱮ ᱫᱚ ᱚᱥᱩᱵᱤᱫᱟᱥ ᱥᱩᱵᱤᱫᱷᱟ ᱡᱮ ᱨᱩᱣᱟᱹ ᱦᱟᱹᱥᱩ ᱱᱚᱝᱠᱟ ᱰᱟᱠᱛᱟᱨ ᱦᱚᱸ ᱵᱟᱭ ᱦᱮᱡ ᱫᱟᱲᱮᱭᱟᱜ-ᱟ ᱥᱮ ᱟᱯᱮ ᱦᱚᱸ ᱵᱟᱯᱮ ᱪᱟᱞᱟᱣ ᱫᱟᱲᱮᱭᱟᱜ-ᱟ ᱦᱚᱴᱟᱛ ᱦᱮᱸᱥᱮ
ᱦᱩᱸ᱾
ᱛᱚ ᱚᱱᱟ ᱚᱱᱟ ᱠᱷᱮᱛᱨᱮ ᱨᱮᱞᱤᱧ ᱞᱟᱹᱭᱫᱟ ᱟᱹᱞᱤᱧ ᱡᱮ ᱟᱯᱮ ᱡᱩᱫᱤ ᱦᱚᱭᱛᱳ ᱥᱚᱨᱠᱟᱨ ᱯᱟᱦᱴᱟ ᱥᱮᱫ ᱠᱷᱚ ᱱᱚᱝᱠᱟ ᱡᱮ ᱩᱱᱠᱩ ᱡᱟᱦᱟᱸᱭ ᱫᱚ ᱡᱤᱵᱽ-ᱡᱤᱭᱟᱹᱞᱤ ᱢᱮᱱᱟᱜᱮ ᱠᱚᱫᱚ ᱵᱤᱨ ᱨᱮᱱ ᱩᱱᱠᱩ ᱠᱚ ᱥᱮ ᱠᱚ ᱚᱱᱠᱟ ᱵᱮᱨᱤᱜᱮᱴ ᱮᱥᱮᱫ ᱞᱮᱠᱟ ᱠᱤᱝᱵᱟ ᱩᱱᱠᱩ ᱥᱟᱦᱟ ᱞᱮᱠ, ᱠᱟ ᱟᱨᱠᱤ ᱚᱱᱠᱟ ᱞᱮᱠᱟᱱᱟᱜ ᱢᱤᱫᱴᱟᱝ ᱵᱮᱵᱚᱥᱛᱟᱷᱟ ᱛᱟᱦᱮ ᱞᱮᱱᱠᱷᱟᱱ ᱟᱞᱤᱧ ᱞᱤᱧ ᱢᱚᱱᱮᱭᱟ ᱟᱹᱰᱤ ᱵᱷᱟᱹᱜᱤ ᱠᱚᱜ-ᱟ ᱟᱨᱠᱤ ᱦᱮᱸ ᱥᱮ᱾
ᱦᱩᱸ ᱦᱮᱸ ᱚᱝᱠᱟ ᱫᱚ ᱯᱞᱮᱱᱤᱝ ᱛᱟᱦᱮᱸ ᱠᱟᱱᱟ ᱯᱞᱮᱱᱤᱝ ᱛᱟᱦᱮᱸ ᱠᱟᱱᱟ ᱛᱚ ᱯᱞᱮᱱᱤᱝ ᱠᱚ ᱯᱷᱮᱞ ᱦᱚᱪᱚ ᱟᱠᱟᱫᱟ᱾ ᱢᱟᱱᱮ ᱱᱤᱡᱮᱨᱮᱱ ᱟᱛᱳ ᱨᱮᱱ ᱦᱚᱲ ᱦᱚᱸ ᱠᱟᱹᱴᱤᱡ ᱠᱚ ᱢᱟᱱᱮ ᱪᱮᱫ ᱞᱤᱧ ᱞᱟᱹᱭ-ᱟ,
ᱵᱟᱠᱚ ᱡᱩᱛ-ᱟ ᱟᱨᱠᱤ ᱦᱮᱸ ᱵᱟᱝ?
ᱵᱟᱠᱚ ᱡᱩᱛ ᱛᱚ ᱵᱚᱞᱛᱮ ᱟᱨᱠᱤ ᱡᱟᱦᱟᱸ ᱥᱮᱜ ᱢᱟᱱᱮ ᱡᱚᱢ ᱧᱟᱢᱚᱜᱚᱜ-ᱟ ᱦᱟᱱᱛᱮ ᱠᱚ ᱫᱟᱹᱲ ᱤᱫᱤᱭᱟ ᱟᱨᱠᱤ᱾ ᱡᱮ ᱱᱤᱡᱮᱨᱟᱜ, ᱟᱹᱛᱳ ᱥᱟᱢᱴᱟᱣ ᱠᱤᱢᱵᱟ ᱵᱟᱹᱭᱜᱟᱹᱣ ᱚᱱᱟ ᱠᱚᱫᱚ ᱵᱟᱠᱚ ᱜᱩᱨᱩᱛᱛᱚ-ᱟ᱾
ᱟᱪᱪᱷᱟ ᱟᱪᱪᱷᱟ ᱚᱱᱟᱢᱟ ᱠᱟᱛᱷᱟ ᱠᱟᱱᱟ ᱜᱚᱝᱠᱮ ᱟᱫᱚ ᱵᱟᱜᱮ ᱦᱮᱸ ᱦᱮᱸ᱾
ᱟᱫᱚ ᱠᱟᱛᱷᱟ ᱨᱮᱞᱤᱧ ᱞᱟᱹᱭᱟ ᱡᱮ ᱡᱮᱢᱚᱱ ᱦᱚᱲᱟᱜ ᱟᱨᱠᱤ ᱟᱵᱚᱣᱟᱜ, ᱢᱟᱹᱱᱢᱤ ᱛᱟᱠᱚᱣᱟᱜ ᱡᱮᱢᱚᱱ ᱢᱚᱬᱮ ᱜᱚᱴᱟᱝ ᱠᱟᱹᱴᱩᱵ ᱵᱟᱝ ᱥᱚᱢᱟᱱᱚᱜᱼᱟ ᱥᱮᱨᱚᱠᱚᱢ ᱟᱛᱳ ᱨᱮᱱ ᱢᱚᱬᱮ ᱦᱚᱲ ᱵᱟ ᱠᱚ ᱥᱚᱢᱟᱱᱚᱜᱼᱟ ᱤᱱᱟᱹ᱾
ᱵᱟᱝ ᱵᱟᱝ ᱚᱱᱟ ᱫᱚ ᱚᱱᱟ ᱢᱟ ᱚᱱᱟ ᱢᱟ ᱜᱚ ᱚᱱᱟ, ᱚᱱᱟ ᱢᱟ ᱫᱩᱱᱭᱟᱹ ᱜᱮ ᱚᱱᱠᱟᱱᱟ ᱜᱚᱝᱠᱮ ᱦᱮᱸᱥᱮ ᱚᱱᱟ ᱢᱟ, ᱥᱤᱥᱤᱨᱡ ᱚᱱᱟ ᱫᱚ ᱥᱤᱨᱡᱚᱱᱤᱭᱟᱹᱣᱟᱜ ᱥᱤᱨᱡᱚᱱ ᱜᱮ ᱠᱟᱱᱟ ᱦᱮᱸᱥᱮ᱾ ᱦᱮ ᱚᱱᱟ ᱫᱚ ᱵᱟᱝᱠᱚ ᱵᱟᱝᱵᱚᱱ ᱥᱚᱢᱟᱱᱚᱜᱼᱟ ᱟᱨᱠᱤ ᱚᱱᱟ ᱫᱚ ᱛᱤᱥᱦᱚᱸ ᱵᱟᱝ ᱦᱳᱭ ᱫᱟᱲᱮᱭᱟᱜᱼᱟ ᱜᱚᱝᱠᱮ ᱟᱫᱚ ᱮᱱ ᱨᱮᱦᱚᱸ ᱟᱨᱠᱤ ᱮᱱ ᱨᱮᱦᱚᱸ ᱞᱤᱧ ᱞᱟᱹᱭᱟ ᱡᱩᱫᱤ ᱠᱟᱹᱴᱤᱡ ᱮᱱᱠᱷᱟ ᱮᱡ ᱢᱮᱜ ᱞᱩᱛᱩᱨᱟᱜ ᱠᱷᱟᱱ ᱫᱚ ᱟᱹᱰᱤ ᱜᱮ ᱱᱟᱯᱟᱭ ᱠᱚᱜᱼᱟ ᱥᱟᱱᱟᱢ ᱦᱚᱲ ᱞᱟᱹᱜᱤᱫ ᱜᱮ ᱦᱮᱸ ᱵᱟᱝ ᱡᱮ, ᱢᱤᱜ ᱦᱚᱲ ᱞᱟᱹᱜᱤᱜ ᱢᱚᱛᱚ ᱫᱚ ᱵᱟᱝ ᱠᱟᱱᱟ ᱥᱮ ᱥᱮ ᱡᱟᱦᱟᱸᱭ ᱦᱚᱲ ᱚᱱᱠᱟᱭᱟᱭ, ᱥᱮ ᱩᱱᱤᱭᱟᱜ ᱠᱤ ᱵᱟᱝ ᱚᱥᱩᱵᱤᱫᱟ ᱵᱟᱝ ᱦᱩᱭᱩᱜ-ᱟ ᱚᱝ ᱚᱠᱟ ᱫᱚ ᱠᱟᱛᱷᱟ ᱵᱟᱝ ᱠᱟᱱᱟ ᱩᱱᱤ ᱦᱚᱸ ᱢᱤᱫ ᱫᱤᱱ ᱦᱤᱞᱳᱜ ᱦᱚᱥᱯᱤᱴᱟᱞ ᱪᱟᱞᱟᱜ ᱦᱩᱭᱩᱜ ᱛᱟᱭᱟ ᱰᱟᱠᱛᱟᱨ ᱴᱷᱮᱱ ᱪᱟᱞᱟᱜ ᱦᱩᱭᱩᱜ ᱛᱟᱭᱟ ᱚᱱᱟ ᱡᱷᱚᱛ ᱛᱮ ᱠᱚ ᱞᱟᱹᱜᱤᱜ ᱜᱮ ᱩᱭᱦᱟᱹᱨ ᱞᱮᱠᱷᱟᱱ ᱟᱹᱰᱤ ᱱᱟᱯᱟᱭ ᱠᱟᱛᱷᱟ ᱟᱫᱚ ᱵᱟᱵᱚ ᱵᱟᱝᱠᱚ ᱩᱭᱦᱟᱹᱨ ᱞᱮ ᱠᱷᱟᱱ ᱫᱚ ᱚᱱᱟ ᱫᱚ ᱪᱮᱜ ᱵᱚᱱ ᱞᱟᱹᱭ ᱫᱟᱲᱮᱭᱟᱜᱼᱟ ᱟᱫᱚ ᱦᱮᱸ ᱵᱟᱝ ᱟᱵᱚ ᱫᱚ ᱪᱮᱞᱮ ᱠᱟᱱᱟ ᱵᱚᱱ ᱞᱟᱹᱭ ᱨᱮᱱ᱾ ᱪᱟᱸᱫᱳ ᱵᱚᱸᱜᱟᱭ ᱧᱮᱧᱮᱞ ᱠᱟᱱᱟ ᱦᱮᱸ ᱵᱟᱝ?
ᱦᱩᱸ ᱥᱟᱵ ᱵᱤᱱ ᱦᱚᱸᱜᱼᱚ ᱱᱤᱛᱳᱜ, ᱱᱤᱛᱳᱜ ᱪᱟᱥ ᱴᱤᱢ ᱛᱚ ᱮᱭ ᱡᱮ ᱢᱮᱫᱴᱮᱝ ᱥᱟᱵ ᱵᱤᱱ ᱞᱩᱴᱟᱨᱪᱟᱜ ᱠᱟᱱᱟ ᱡᱩᱫᱤ, ᱢᱟᱱᱮ ᱥᱤᱧ ᱥᱤᱧ ᱵᱮᱲᱟ ᱫᱚ ᱞᱩᱴᱟᱨ ᱦᱮᱡ ᱛᱮ ᱦᱭᱛᱚ ᱰᱮᱨᱤᱜᱼᱟ ᱮᱯᱚᱨᱮ, ᱩᱱᱤ ᱰᱟᱭᱵᱷᱟᱨ ᱦᱚᱸ ᱧᱤᱫᱟᱹᱲᱟ ᱦᱟᱜ ᱢᱟᱱᱮ ᱟᱹᱭᱩᱵ ᱞᱮᱱᱠᱷᱟᱱ ᱜᱮ ᱜᱟᱹᱲᱤ ᱨᱟᱠᱟᱵ ᱤᱫᱤᱭᱮᱫᱟᱭ᱾ ᱮᱯᱚᱨᱮ ᱢᱳᱴᱟᱢᱩᱴᱤ ᱦᱚᱭᱛᱚ ᱯᱚᱱᱨᱚ ᱵᱤᱜᱷᱟᱹ ᱜᱟᱱᱮ ᱪᱟᱥ ᱫᱟ᱾ ᱮᱨᱯᱚᱨᱮ ᱵᱟᱹᱫᱽ ᱦᱟᱥᱟ ᱠᱟᱱᱟ᱾ ᱜᱟᱹᱲᱤ ᱵᱷᱟᱥᱟᱣ ᱦᱚᱸ ᱯᱷᱟᱥᱟᱜ ᱠᱟᱱᱟ ᱯᱷᱟᱥᱟᱣ ᱞᱮᱱᱠᱷᱟᱱ ᱥᱚᱢᱚᱭ ᱵᱤᱥᱤ ᱞᱟᱜᱟᱜ ᱠᱟᱱᱟ ᱟᱫᱚ, ᱪᱟᱥ ᱴᱷᱤᱠ ᱴᱷᱟᱠ ᱢᱟᱱᱟ ᱞᱩᱴᱟᱨ ᱛᱮ ᱵᱟᱝ ᱪᱟᱥᱚᱜ ᱠᱟᱱᱟ ᱵᱚᱛᱚᱨ ᱢᱮᱱᱟᱜᱼᱟ ᱡᱤᱵᱽᱼᱡᱤᱭᱟᱹᱞᱤ ᱢᱮᱱᱟᱜ ᱠᱚᱣᱟ᱾ ᱟᱨ ᱱᱮᱛᱟᱨ ᱢᱟ ᱵᱩᱡᱽ ᱫᱟᱹᱵᱤᱱ ᱛᱚ ᱰᱟᱹᱝᱨᱤ ᱱᱟᱦᱮᱞ ᱫᱚ ᱯᱩᱨᱟᱹ ᱪᱟᱵᱟ ᱟᱠᱟᱱᱟ᱾ ᱯᱨᱟᱭ, ᱪᱟᱵᱟ ᱢᱩᱦᱩᱨᱛᱚ ᱨᱮ ᱟᱨᱠᱤ ᱦᱚᱭᱛᱚ ᱦᱤᱥᱟᱹᱵ ᱞᱮᱱᱠᱷᱟᱱ ᱧᱮᱞ ᱜᱟᱱᱚᱜᱼᱟ ᱡᱮ ᱢᱤᱫ ᱥᱚᱡᱚᱱ ᱨᱮ ᱵᱟᱨ ᱛᱷᱮᱠᱮ ᱯᱮ ᱦᱚᱲ ᱰᱟᱹᱝᱨᱤ ᱱᱟᱦᱮᱞ ᱢᱮᱱᱟᱜ ᱠᱚᱣᱟ ᱰᱟᱹᱝᱨᱤ ᱠᱟᱰᱟ ᱢᱮᱱᱟᱜ ᱠᱚᱣᱟ᱾ ᱟᱫᱚ ᱤᱱᱟᱹ ᱯᱷᱨᱮᱧ ᱛᱮ ᱚᱱᱟ ᱦᱚᱸ ᱚᱥᱩᱵᱤᱫᱟ᱾ ᱦᱩᱭ ᱫᱟᱵᱤᱱ᱾
ᱟᱪᱪᱷᱟ ᱟᱪᱪᱷᱟ ᱦᱮᱸ ᱦᱮ᱾
ᱮᱯᱚᱨᱮᱱ, ᱫᱟᱜ ᱠᱚᱨᱮᱱᱟᱜ ᱦᱚᱸ ᱠᱚᱴᱷᱤᱱ ᱚᱥᱩᱵᱤᱫᱷᱟ ᱟᱹᱞᱤᱧ ᱥᱮᱫ ᱮᱠᱷᱚᱱᱳ ᱯᱚᱨᱡᱚᱱᱛᱚ ᱢᱟᱱᱮ ᱡᱷᱟᱨᱱᱟ ᱫᱟᱜ ᱵᱚᱨᱥᱟ ᱫᱤᱱ ᱨᱮ ᱧᱩ ᱦᱩᱭᱩᱜᱼᱟ ᱟᱨ ᱮᱢᱱᱤ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ᱾
ᱟᱨ ᱮᱴᱟᱜ ᱮᱴᱟᱜ ᱢᱟᱱᱮ,
ᱦᱳᱭ ᱞᱟᱹᱭᱫᱟᱞᱤᱧ ᱩᱢᱩ ᱞᱟᱹᱭ ᱫᱟᱞᱤᱧ ᱚᱱᱠᱟ ᱢᱟ ᱟᱹᱰᱤ ᱜᱟᱱ ᱜᱮ ᱛᱟᱦᱚᱞᱮ ᱮᱴᱠᱮᱴᱚᱬᱮ ᱢᱟ ᱦᱮᱱᱟᱜ ᱛᱟᱯᱮᱭᱟ ᱜᱚᱢᱠᱮ ᱟᱯᱮ ᱢᱟ᱾
ᱦᱩᱸ ᱡᱮ ᱮᱴᱟᱜ ᱟᱛᱳ ᱫᱤᱥᱚᱢ ᱠᱚᱨᱮ᱾ ᱮᱢᱱᱤ ᱟᱨᱠᱤ ᱪᱟᱞᱟᱣ ᱵᱟᱲᱟ ᱦᱳᱭ ᱠᱟᱱᱟ ᱛᱚ ᱯᱮᱲᱟ ᱯᱟᱹᱲᱦᱟᱹ ᱠᱚ ᱢᱮᱱᱟᱜ ᱠᱚᱣᱟ᱾
ᱦᱮᱸ᱾
ᱩᱱᱠᱩᱣᱟᱜ ᱟᱛᱳ ᱡᱮᱨᱚᱠᱚᱢ ᱰᱮᱵᱷᱞᱚᱯᱢᱮᱱᱴ ᱦᱳᱭ ᱠᱟᱱᱟ ᱟᱞᱤᱧᱟ ᱟᱛᱳ ᱨᱮ ᱫᱚ ᱢᱟᱱᱮ ᱪᱮᱫ ᱞᱤᱧ ᱞᱟᱹᱭᱟ ᱢᱤᱫᱥᱚ ᱨᱮ ᱫᱚᱥ ᱯᱟᱨᱥᱮᱱ ᱦᱚᱸ ᱵᱟᱝ ᱦᱳᱭ ᱠᱟᱱᱟ᱾
ᱛᱟᱦᱚᱞᱮ ᱜᱚᱝᱠᱮ ᱚᱱᱠᱟ ᱢᱟ ᱟᱹᱰᱤ ᱜᱟᱱ ᱜᱮ ᱮᱴᱠᱮᱴᱚᱬᱮ ᱵᱤᱱ ᱞᱟᱹᱭ ᱫᱟ ᱟᱹᱰᱤ ᱫᱩᱠ ᱵᱩᱡᱷᱟᱹᱜ ᱠᱟᱱᱟ ᱱᱚᱣᱟ ᱠᱷᱚᱵᱚᱨ ᱠᱚ ᱟᱸᱡᱚᱢ ᱠᱟᱛᱮ
ᱦᱩᱸ,
ᱡᱮ ᱱᱤᱛᱚᱜ ᱦᱚᱸ ᱡᱮ ᱱᱚᱝᱠᱟᱱᱟᱜ ᱫᱚᱥᱟ ᱨᱮᱜᱮ ᱦᱮᱱᱟᱜ ᱯᱮᱭᱟ ᱢᱮᱱᱛᱮ,
ᱦᱩᱸ ᱟᱵᱟᱨ ᱪᱮᱫ ᱞᱤᱧ ᱞᱟᱹᱭᱟ ᱢᱟᱱᱮ, ᱡᱟᱦᱟᱸ ᱤᱞᱮᱠᱴᱤᱠ ᱥᱮ, ᱚᱱᱟ ᱦᱚᱸ ᱢᱟᱱᱮ ᱢᱟᱱᱮ ᱨᱤᱢᱤᱞ ᱡᱩᱫᱤ ᱨᱟᱠᱟᱵᱟᱭ᱾
ᱦᱮᱸ᱾
ᱛᱟ ᱛᱷᱮᱠᱮᱣ ᱵᱚᱱᱫᱚ ᱢᱟᱱᱮ ᱪᱮᱫ ᱞᱤᱧ ᱞᱟᱹᱭᱟ ᱦᱚᱭ ᱦᱚᱸ ᱥᱩᱫᱫᱟᱹ ᱵᱟᱝ ᱦᱳᱭᱳᱜ᱾ ᱦᱮᱸ ᱛᱟᱛᱮᱣ ᱵᱚᱱᱫᱚ ᱮᱯᱚᱨᱮ ᱵᱩᱡ ᱫᱟᱵᱤᱱ ᱵᱤᱨᱛᱟᱞᱟ ᱨᱮ ᱚᱲᱟᱜ ᱡᱩᱫᱤ ᱢᱤᱫᱴᱟᱝ ᱤᱞᱮᱠᱴᱨᱤᱠ ᱵᱟᱝ ᱛᱟᱦᱮᱱᱟ᱾ ᱢᱤᱫᱴᱟᱝ ᱵᱟᱞᱵ ᱡᱩᱫᱤ ᱵᱟᱝ ᱡᱳᱞᱳᱜᱼᱟ ᱥᱮ ᱯᱩᱨᱟᱹ ᱟᱛᱳ ᱧᱩᱛ ᱜᱟᱲᱜᱩᱲ ᱜᱮ ᱧᱮᱞᱚᱜᱼᱟ᱾ ᱮᱨᱯᱚᱨᱮ ᱮᱢᱱᱤ ᱛᱮᱜᱮ ᱯᱷᱟᱸᱠᱟ ᱨᱮᱫᱚ ᱛᱳᱫ ᱵᱟᱝ ᱜᱟᱱᱚᱜᱼᱟ, ᱮᱨᱯᱚᱨᱮ ᱱᱤᱡᱮᱨᱟᱜ ᱦᱚᱭ ᱛᱚ ᱥᱟᱛᱫᱤᱱ ᱥᱟᱢᱚᱨᱛᱷᱚ ᱚᱱᱩᱡᱟᱭᱤ ᱳᱭ ᱵᱮᱴᱨᱤ ᱠᱚ ᱢᱮᱱᱟᱜᱼᱟ᱾ ᱪᱷᱳᱴᱳ ᱪᱷᱳᱴᱳ ᱵᱮᱴᱨᱤ ᱚᱱᱟ ᱡᱚᱠᱷᱚᱱ ᱪᱟᱨᱡᱽ ᱛᱟᱦᱮᱱᱟ ᱛᱚᱠᱷᱚᱱ ᱮᱨᱯᱚᱨᱮ ᱦᱚᱸᱜᱼᱚᱭ ᱥᱟᱵ ᱵᱤᱱ ᱡᱮᱢᱚᱱ ᱦᱚᱭ ᱫᱟᱜ ᱪᱟᱞᱟᱣᱮᱱᱟ ᱵᱟᱹᱭᱥᱟᱹᱠᱷ ᱡᱷᱮᱸᱴ᱾
ᱦᱮᱸ᱾
ᱚᱱᱟ ᱦᱟᱸᱣ ᱦᱚᱭ ᱫᱟᱜ ᱠᱚᱨᱮ, ᱢᱟᱱᱮ ᱫᱚᱥ ᱫᱤᱱ, ᱵᱟᱨᱚ ᱫᱤᱱ, ᱯᱚᱱᱨᱚ ᱫᱤᱱ ᱚᱝᱠᱟ ᱠᱟᱛᱮ ᱠᱟᱨᱮᱱ ᱢᱟᱱᱮ ᱦᱚᱭᱛᱳ ᱢᱤᱫ ᱜᱷᱚᱱᱴᱟ ᱛᱟᱦᱮᱱᱟ ᱵᱟᱹᱠᱤ ᱟᱫᱚ ᱛᱤᱭᱤᱥ ᱜᱷᱚᱱᱴᱟ ᱠᱟᱨᱮᱱ ᱵᱟᱝ ᱛᱟᱦᱮᱱᱟ᱾
ᱟᱪᱪᱷᱟ᱾ ᱛᱟᱦᱞᱮ ᱜᱚᱝᱠᱮ ᱦᱳᱭ ᱦᱳᱭ᱾ ᱛᱟᱦᱞᱮ ᱜᱚᱝᱠᱮ ᱚᱝᱠᱟ ᱢᱟ ᱛᱟᱦᱞᱮ ᱠᱷᱟᱱ ᱟᱹᱰᱤ ᱜᱟᱱ ᱜᱮ ᱛᱟᱦᱞᱮ ᱚᱥᱩᱵᱤᱫᱷᱟ ᱛᱟᱦᱞᱮ ᱜᱚᱝᱠᱮ ᱛᱟᱦᱚᱞᱮ ᱟᱯᱮ ᱚᱱᱛᱮ ᱛᱟᱦᱚᱞᱮ ᱚᱞ ᱯᱟᱲᱦᱟᱣ ᱨᱮᱱ ᱜᱤᱫᱽᱨᱟᱹ ᱠᱚ ᱥᱮ ᱥᱮᱪᱮᱫ ᱟᱱ ᱦᱚᱲ ᱠᱚ ᱪᱮᱫ ᱞᱮᱠᱟ ᱰᱮᱵᱷᱞᱚᱯᱢᱮᱱ ᱚᱱᱟ ᱫᱚ?
ᱚᱞᱚᱜ ᱯᱟᱲᱦᱟᱣ ᱫᱚ ᱟᱫᱚ ᱡᱷᱚᱛᱚ ᱦᱳᱥᱴᱮᱞ᱾ ᱦᱳᱥᱴᱮᱞ ᱠᱚ ᱪᱟᱜᱼᱟ ᱵᱟᱭᱨᱮ ᱠᱚᱨᱮᱜ᱾
ᱚ ᱢᱟᱱᱮ ᱟᱥᱟ ᱡᱟᱣᱟ ᱠᱟᱛᱮᱜ ᱡᱮ ᱚᱞ ᱯᱟᱲᱦᱟᱜ ᱠᱟᱱᱟ ᱠᱚ ᱚᱱᱠᱟᱱᱟᱜ ᱫᱚ ᱵᱟᱝ ᱠᱟᱱᱟ᱾
ᱚᱝᱠᱟᱱᱟᱜ ᱫᱚ ᱵᱟᱝ ᱦᱚᱭᱛᱚ ᱥᱟᱵ ᱵᱤᱱ ᱢᱤᱫᱴᱤᱝ ᱜᱤᱫᱽᱨᱟᱹᱭ ᱡᱟᱱᱟᱢ ᱱᱟ ᱡᱟᱱᱟᱢ ᱯᱚᱨᱮ ᱦᱳᱭ ᱛᱚ ᱮᱢᱱᱤ ᱚᱝᱜᱚᱱᱣᱟᱲᱤ ᱥᱤᱥᱩ ᱥᱤᱠᱠᱷᱟ ᱠᱮᱱᱫᱨ ᱯᱟᱸᱪ ᱵᱚᱪᱷᱚᱨ ᱮᱨᱯᱚᱨᱮ ᱯᱟᱸᱪ ᱵᱚᱪᱷᱚᱨ ᱟᱨ ᱯᱟᱸᱪ ᱵᱚᱪᱷᱚᱨ ᱜᱟᱱ ᱠᱚ ᱫᱚᱦᱚ ᱠᱮᱫᱮᱭᱟ᱾ ᱡᱮ ᱟᱛᱳ ᱦᱚᱲ ᱢᱟᱱᱮ ᱚᱲᱟᱜ ᱦᱚᱲ ᱜᱮᱠᱚ ᱤᱫᱤ ᱟᱹᱜᱩ ᱠᱮᱭᱟ ᱯᱟᱥᱮᱨ ᱟ ᱛᱳ ᱨᱮ ᱫᱚᱥ ᱵᱚᱪᱷᱚᱨ ᱦᱳᱭ ᱱᱟ᱾ ᱮ ᱯᱚᱨᱮ ᱫᱚᱥ ᱵᱚᱪᱷᱚᱨ ᱠᱷᱚᱱ ᱦᱚᱸ ᱡᱚᱠᱷᱚᱱ ᱜᱮ ᱟᱫᱚ ᱱᱤᱡᱮᱜᱮ ᱦᱚᱨᱚᱜ ᱵᱟᱸᱫᱮ ᱠᱤ ᱛᱳᱯᱳ ᱠᱟᱹᱴᱤᱡ ᱮ ᱥᱮᱬᱟ ᱠᱮᱫᱟ ᱟᱫᱚ ᱢᱤᱫᱴᱟᱝ ᱵᱷᱟᱜᱮ ᱦᱳᱥᱴᱮᱞ ᱠᱤᱝᱵᱟ ᱧᱮᱞ ᱠᱟᱛᱮ ᱠᱚ ᱫᱚᱦᱚ ᱦᱚᱴᱚ ᱠᱮᱫᱮᱭᱟᱹᱧ ᱠᱤᱝᱵᱟ ᱯᱮᱲᱟ ᱴᱷᱮᱱ ᱠᱚ ᱤᱫᱤ ᱦᱚᱴᱚ ᱠᱮᱫᱮᱭᱟ, ᱚᱠᱚᱭ ᱫᱚ ᱡᱮᱢᱚᱱ ᱢᱟᱢᱟ ᱚᱲᱟᱜ᱾ ᱢᱟᱢᱟ ᱚᱲᱟᱜ ᱜᱮ ᱵᱤᱥᱤ ᱠᱚ ᱪᱟᱜᱼᱟ᱾ ᱟᱫᱚ ᱩᱱ ᱮᱢᱱᱤ ᱛᱮᱜᱮ ᱮᱴᱟᱜ ᱫᱤᱥᱚᱢ ᱨᱮᱱᱟᱜ ᱟᱛᱳ ᱠᱚᱫᱚ ᱢᱚᱴᱟᱢᱩᱴᱤ ᱵᱮᱥ ᱯᱚᱨᱤᱵᱮᱥ ᱵᱷᱟᱜᱮ ᱜᱮ, ᱡᱷᱚᱛᱚ ᱥᱩᱡᱳᱜᱽ ᱥᱩᱵᱤᱫᱟ ᱢᱮᱱᱟᱜᱼᱟ᱾
ᱦᱩᱸ᱾
ᱟᱛᱳ ᱨᱮ ᱵᱚᱞᱛᱮ ᱜᱤᱫᱽᱨᱟᱹ ᱵᱚᱞᱛᱮ ᱥᱟᱵ ᱵᱤᱱ ᱡᱷᱚᱛᱚ ᱯᱚᱸᱪᱤᱥ ᱵᱟᱪᱷᱚᱨ ᱪᱮᱛᱟᱱ ᱢᱮᱱᱟᱜ ᱠᱚᱣᱟ ᱟᱨ ᱢᱟᱱᱮ ᱟᱴᱷᱨᱚ ᱵᱚᱪᱷᱚᱨ ᱞᱟᱛᱟᱨ ᱡᱟᱦᱟᱸᱭ ᱠᱚ ᱢᱟᱱᱮ ᱚᱞᱚᱜ ᱯᱟᱲᱦᱟᱜ ᱠᱟᱱ ᱜᱮᱭᱟ ᱠᱚ ᱮᱠᱷᱚᱱᱳ, ᱩᱱᱠᱩ ᱫᱚ ᱡᱷᱚᱛᱚ ᱦᱳᱥᱴᱮᱞ ᱨᱮᱜᱮ ᱢᱮᱱᱟᱜ ᱠᱚᱣᱟ ᱟᱨᱠᱤ᱾
ᱟᱪᱪᱷᱟ ᱟᱪᱪᱷᱟ ᱛᱟᱦᱞᱮ ᱜᱚᱝᱠᱮ ᱟᱨ ᱢᱤᱫᱴᱟᱝ ᱠᱩᱠᱞᱤ, ᱦᱮᱸ ᱦᱮᱸ ᱦᱮᱸ ᱪᱷᱩᱴᱤ ᱠᱚᱨᱮᱜ ᱠᱚ ᱦᱤᱡᱩᱜ ᱜᱮᱭᱟ ᱦᱮᱸ ᱵᱟᱝ?
ᱦᱮᱸ ᱪᱷᱩᱴᱤ ᱠᱚᱨᱮᱜ ᱠᱚ ᱦᱤᱡᱩᱜᱼᱟ, ᱟᱨ ᱮᱢᱱᱤ ᱛᱮ ᱞᱮᱭ ᱵᱤᱱ᱾
ᱦᱮᱸ ᱞᱮᱭ ᱫᱟᱞᱤᱧ ᱚᱱᱮ ᱡᱮ ᱛᱟᱦᱚᱞᱮ ᱜᱚᱝᱠᱮ ᱪᱷᱩᱴᱤ ᱠᱚᱨᱮᱜ ᱠᱚ ᱦᱤᱡᱩᱜᱼᱟ ᱟᱨ ᱠᱤᱪᱷᱩ ᱫᱤᱱ ᱛᱟᱦᱮᱸ ᱠᱟᱛᱮ ᱜᱮ ᱟᱫᱚ ᱠᱚ ᱫᱟᱹᱲᱟ ᱵᱟᱝ?
ᱦᱩᱸ, ᱦᱮᱡ ᱫᱚ ᱟᱫᱚ ᱦᱟᱱᱮ ᱵᱟᱦᱟ ᱥᱚᱦᱨᱟᱭ, ᱥᱟᱠᱨᱟᱛ᱾
ᱚ᱾
ᱛᱚᱠᱷᱚᱱ ᱠᱚ ᱦᱤᱡᱩᱜᱼᱟ ᱟᱫᱚ ᱥᱟᱠᱨᱟᱛᱚ ᱨᱮ ᱡᱷᱚᱛᱚ ᱜᱮᱠᱚ ᱦᱤᱡᱩᱜᱼᱟ᱾